ᱦᱮᱸ ᱡᱚᱦᱟᱨ ᱜᱮ᱾
ᱦᱮᱸ ᱡᱚᱦᱟᱨ ᱜᱮ᱾
ᱞᱟᱹᱭ ᱮᱫᱟᱞᱤᱧ ᱪᱮᱫ ᱵᱮᱱ ᱪᱤᱠᱟᱹ ᱵᱟᱲᱟᱭ ᱮᱫᱟ?
ᱦᱮᱸ ᱚᱲᱟᱜ ᱠᱚᱨᱮ ᱜᱮ ᱢᱮᱱᱟᱜ ᱞᱤᱧᱟ ᱾
ᱟᱪᱪᱷᱟ ᱟᱨ ᱚᱲᱟᱜ ᱨᱮᱱ ᱦᱚᱲ ᱠᱚ ᱟᱨ ᱟᱹᱵᱤᱱ ᱪᱮᱫ ᱞᱮᱠᱟ ᱢᱮᱱᱟᱜ ᱟᱠᱟᱜ ᱵᱤᱱᱟ?
ᱟᱹᱞᱤᱧ ᱦᱚᱸ ᱱᱟᱯᱟᱭ ᱜᱮᱭᱟᱞᱤᱧ ᱟᱨ ᱚᱲᱟᱜ ᱠᱚᱨᱮᱱ ᱦᱚᱸ ᱠᱚ ᱱᱟᱯᱟᱭ ᱜᱮᱭᱟ ᱱᱤᱭᱟᱹ ᱜᱷᱟᱹᱲᱤ ᱫᱚ ᱦᱟᱸᱜ᱾
ᱟᱪᱪᱷᱟ᱾
ᱟᱨ ᱟᱹᱵᱤᱱ ᱫᱚ ᱪᱮᱫ ᱠᱟ ᱢᱮᱱᱟᱜ ᱵᱤᱱᱟ?
ᱟᱹᱞᱤᱧ ᱦᱚᱸ ᱱᱚᱸᱜᱼᱚᱭ ᱱᱤᱛᱚᱜ ᱫᱚ ᱵᱷᱟᱜᱤ ᱜᱮ ᱢᱮᱱᱟᱜ ᱟᱠᱟᱫ ᱞᱤᱧᱟ, ᱦᱚᱞᱟ ᱢᱟᱦᱫᱷᱮᱨ ᱫᱚ ᱠᱟᱹᱴᱤᱡ ᱮ ᱨᱩᱣᱟᱹ ᱨᱩᱣᱟᱹ ᱨᱟᱵᱟᱝ ᱧᱚᱜ ᱮᱱᱟᱞᱤᱧ ᱱᱚᱸᱜᱼᱚᱭ ᱫᱤᱱ ᱾ ᱫᱟᱜ ᱡᱟᱹᱯᱩᱫ ᱮᱫᱟᱭ ᱛᱚ ᱟᱨ ᱵᱟᱹᱫᱽ ᱠᱚᱨᱮ ᱞᱚᱦᱚᱫ ᱵᱟᱲᱟ ᱦᱩᱭ ᱞᱮᱱ ᱛᱟᱦᱮᱸᱫᱼᱟ ᱚᱱᱟ ᱠᱷᱟᱹᱛᱤᱨ ᱛᱮ ᱱᱚᱝᱠᱟ᱾ ᱠᱷᱩᱜ ᱢᱟᱸᱫᱟ ᱠᱚ ᱧᱟᱢ ᱞᱮᱫ ᱞᱤᱧ ᱛᱟᱦᱮᱸᱜᱼᱟ ᱟᱨ ᱚᱲᱟᱜ ᱠᱚᱨᱮ ᱫᱚ ᱥᱟᱱᱟᱢ ᱦᱚᱲ ᱜᱮ ᱱᱟᱯᱟᱭ ᱜᱮ ᱢᱮᱱᱟᱜ ᱟᱠᱟᱜ ᱠᱚᱣᱟ ᱾
ᱚ ᱟᱪᱪᱷ
ᱦᱮᱸ᱾
ᱟᱫᱚ ᱛᱟᱦᱟᱞᱮ ᱪᱟᱥ ᱵᱟᱥ ᱠᱚᱫᱚ ᱯᱮ ᱛᱤᱱ ᱥᱟᱺᱜᱤᱧ ᱠᱮᱫᱟ?
ᱩᱸ ᱪᱟᱥᱵᱟᱥ ᱠᱚᱫᱚ ᱱᱚᱸᱜᱼᱚᱭ ᱛᱚ ᱪᱟᱹᱞᱩᱣ ᱟᱠᱟᱱ ᱜᱮᱭᱟ ᱾ ᱟᱞᱮ ᱥᱮᱫ ᱫᱚ ᱱᱚᱜᱼᱚᱭ ᱱᱤᱛᱚᱜ ᱫᱚ ᱜᱚᱴᱟ ᱜᱮ ᱫᱟᱜ ᱞᱟᱜᱟᱣ ᱟᱠᱟᱱᱟ ᱱᱚᱜᱼᱚᱭ ᱫᱤᱱ ᱜᱮ ᱫᱤᱱ ᱾ ᱢᱟᱱᱮ ᱫᱟᱜ ᱤᱫᱤᱭᱮᱜ ᱜᱮᱭᱟᱭ, ᱫᱟᱜ ᱪᱟᱵᱟᱜ ᱪᱟᱵᱟᱜ ᱮ ᱫᱟᱜ ᱤᱫᱤᱭᱮᱜ ᱜᱮᱭᱟ ᱟᱨ ᱟᱞᱮ ᱥᱮᱫ ᱫᱚ ᱱᱚᱝᱠᱟ ᱞᱟᱦᱟ ᱠᱷᱚᱱ ᱠᱟᱹᱴᱤᱡ ᱞᱟᱦᱟ ᱢᱤᱫ ᱡᱤᱠᱷᱟ ᱚᱱᱠᱟ ᱜᱮ ᱫᱟᱜ ᱞᱮᱫᱟᱭ ᱛᱚ ᱫᱟᱜ ᱩᱱ ᱥᱚᱢᱚᱭ᱾ ᱠᱟᱹᱢᱤ ᱦᱚᱨᱟ ᱠᱚ ᱠᱟᱹᱴᱤᱡ ᱮᱦᱚᱵ ᱟᱠᱟᱱ ᱛᱟᱦᱮᱸᱜᱼᱟ, ᱱᱤᱛᱚᱜ ᱫᱚ ᱞᱟᱹᱭ ᱞᱮᱠᱷᱟᱱ ᱯᱩᱨᱟᱹᱣ ᱞᱮᱠᱟ ᱦᱟᱸᱜ ᱯᱩᱨᱟᱹᱣ ᱦᱤᱡᱩᱜ ᱠᱟᱱᱟ ᱟᱨ ᱡᱩᱫᱤ ᱵᱟᱨᱥᱤᱧ ᱜᱟᱱᱮ ᱫᱟᱜ ᱦᱟᱱᱛᱟᱲᱟ, ᱛᱟᱦᱟᱞᱮ ᱠᱷᱟᱱ ᱟᱞᱮ ᱥᱮᱫ ᱫᱚ ᱯᱩᱨᱟᱹᱣ ᱟᱞᱮ ᱦᱟᱸᱜ ᱾ ᱟᱫᱚ ᱟᱯᱮ ᱥᱮᱫ ᱛᱮᱜᱮ ᱚᱠᱟ ᱞᱮᱠᱟ ᱛᱤᱱᱟᱹᱜ ᱥᱟᱺᱜᱤᱧ ᱠᱮᱫᱟ ᱯᱮ?
ᱚ ᱟᱞᱮ ᱥᱮᱫ ᱦᱚᱸ ᱯᱩᱨᱟᱹᱣ ᱫᱚ ᱯᱩᱨᱟᱹᱣ ᱞᱮᱠᱟᱜᱮ, ᱢᱟᱱᱮ ᱴᱩᱠ ᱴᱟᱠ ᱵᱟᱠᱤ ᱢᱮᱱᱟᱜᱼᱟ ᱟᱨᱠᱤ ᱾ ᱟᱨ ᱜᱷᱩᱴᱩ ᱠᱚᱨᱮ ᱠᱟᱹᱡ ᱪᱩᱞᱩᱝ ᱚᱱᱟ ᱠᱚᱨᱮ ᱵᱟᱭ ᱫᱟᱜ ᱟᱠᱟᱫᱟ ᱛᱚ ᱮᱠᱷᱚᱱᱳ ᱾ ᱚᱱᱟ ᱠᱚᱨᱮ ᱜᱮ ᱡᱟ ᱵᱟᱹᱠᱤ ᱢᱮᱱᱟᱜ-ᱟ, ᱵᱟᱠᱷᱟᱱ ᱨᱚᱦᱚᱭ ᱪᱟᱵᱟ ᱞᱮᱠᱟ ᱜᱮ ᱾
ᱚ ᱟᱪᱪᱷᱟ, ᱱᱟᱯᱟᱭ ᱠᱟᱛᱷᱟ ᱜᱮ ᱾
ᱦᱚ ᱸ ᱾
ᱟᱫᱚ ᱱᱮᱛᱟᱨ ᱫᱚ ᱮᱸ ᱫᱟᱜ ᱡᱟᱹᱲᱤ ᱠᱚ ᱟᱯᱮ ᱥᱮᱫ ᱫᱚ ᱪᱮᱫ ᱞᱮᱠᱟᱭ ᱫᱟᱜ ᱡᱟᱹᱲᱤᱭᱮᱫᱟ? ᱱᱚᱝᱠᱟᱱ ᱫᱤᱱ ᱥᱟᱨᱟᱭ ᱫᱟᱜ ᱡᱟᱹᱲᱤᱭ ᱮᱫᱟ ᱥᱮ ᱱᱚᱝᱠᱟ ᱩᱱᱟᱹᱜ ᱫᱚ ᱵᱟᱭ ᱫᱟᱜ ᱡᱟᱹᱲᱤᱭ ᱟᱯᱮ ᱠᱟᱱᱟ ᱟᱯᱮ ᱫᱤᱥᱚᱢ ᱥᱮᱫ ᱫᱚ?
ᱟᱞᱮ ᱫᱤᱥᱚᱢ ᱥᱮᱫ ᱫᱚ ᱫᱟᱜ ᱫᱚ ᱡᱟᱹᱲᱤᱭ ᱟᱞᱮ ᱠᱟᱱ ᱜᱮᱭᱟ ᱦᱟᱸᱜ ᱨᱮᱜᱩᱞᱟᱨ ᱜᱮ ᱾ ᱟᱫᱚᱻ ᱫᱤᱱᱟᱹᱢ ᱜᱮ ᱟᱨᱠᱤ ᱾ ᱟᱨᱻ ᱛᱮᱦᱮᱧ ᱜᱮ ᱥᱮᱛ ᱥᱮᱛᱟᱜ ᱵᱮᱲᱟ ᱚᱱᱠᱟ ᱮᱸ ᱪᱷᱚᱴᱟ ᱥᱮᱫ, ᱩᱸᱻ ᱢᱟᱱᱮ ᱢᱤᱫᱴᱟᱝ ᱵᱟᱨᱭᱟ ᱢᱤᱫᱴᱟᱝ ᱵᱟᱨᱭᱟ ᱡᱚᱨᱚᱜ ᱠᱟᱱ ᱛᱟᱦᱮᱸᱫ ᱢᱟᱱᱮ ᱦᱟᱞᱠᱟ ᱦᱟᱞᱠᱟ ᱟᱨᱠᱤ ᱾
ᱦᱳᱭ ᱾
ᱦᱳᱭ ᱟᱫᱚ ᱱᱤᱛᱚᱜ ᱦᱚᱸᱭ ᱡᱚᱨᱚᱭᱮᱫ ᱛᱟᱦᱮᱸᱫ, ᱟᱫᱚ ᱟᱫᱚ ᱚᱱᱮ ᱡᱚᱨᱚ ᱠᱮᱫᱟ, ᱟᱫᱚ ᱱᱤᱛᱚᱜ ᱫᱚ ᱨᱤᱢᱤᱞ ᱜᱮ ᱧᱮᱞᱚᱜ ᱠᱟᱱᱟ ᱮᱠᱷᱚᱱᱳ ᱾ ᱟᱻ ᱵᱟᱭ ᱯᱷᱟᱨᱪᱟ ᱟᱠᱟᱫᱟ ᱟᱨᱠᱤ ᱾
ᱦᱳᱭ ᱟᱫᱚ ᱛᱟᱦᱟᱞᱮ ᱠᱷᱟᱱ ᱼᱼ ᱫᱟᱜ ᱢᱟᱛᱚ ᱫᱚᱢᱮ ᱡᱟᱹᱲᱤᱭᱮᱫᱟᱭ, ᱛᱟᱦᱟᱞᱮ ᱠᱷᱟᱱ ᱟᱯᱮ ᱫᱚ ᱚᱱᱛᱮ ᱫᱚ, ᱠᱟ ᱦᱟᱹᱠᱩ ᱥᱟᱵ ᱠᱚᱯᱮ ᱥᱮᱱ ᱵᱟᱲᱟᱜ ᱼᱼ ᱠᱟᱱ ᱜᱮᱭ-ᱟ ᱥᱮ ᱵᱟᱝ? ᱱᱮᱛᱟᱨ ᱢᱟ ᱫᱚᱢᱮ ᱜᱟᱰᱟ ᱠᱚᱨᱮ ᱼᱼ ᱜᱟᱰᱟ ᱠᱚᱨᱮ ᱵᱟᱹᱫᱽ ᱠᱷᱮᱛ ᱠᱚᱨᱮ, ᱫᱚᱢᱮ ᱦᱟᱹᱠᱩ ᱠᱚᱼᱠᱚ ᱩᱰᱩᱠᱚ-ᱜ ᱠᱟᱱ ᱫᱚ।
ᱦᱮᱸᱻ ᱦᱟᱹᱠᱩ ᱥᱟᱵ ᱫᱚᱞᱮ ᱪᱟᱞᱟᱣ ᱞᱮᱱᱟ, ᱦᱚᱞᱟᱻ ᱞᱮ ᱪᱟᱞᱟᱣ ᱜᱚᱫ ᱞᱮᱱᱟ। ᱦᱟᱱᱮ ᱟᱞᱮ ᱼᱼ ᱱᱚᱰᱮ ᱢᱤᱫᱴᱮᱱ ᱵᱟᱸᱫᱽᱷ ᱢᱮᱱᱟᱜᱼᱟ᱾ ᱛᱚ, ᱵᱟᱸᱫᱽᱷ ᱞᱮ ᱛᱚᱞ ᱞᱮᱫᱟ ᱟᱫᱚ ᱛᱚᱞ ᱪᱟ ᱪᱟᱛᱷᱟᱞ ᱠᱟᱱᱟ ᱟᱨᱠᱤ।
ᱦᱳᱭ
ᱟᱫᱚ ᱚᱱᱟ ᱪᱟᱛᱷᱟ ᱨᱮᱞᱮ ᱛᱚᱞ ᱠᱮᱫ ᱠᱷᱟᱱ, ᱟᱫᱚ ᱦᱟᱹᱠᱩ ᱼᱼ ᱧᱟᱢ ᱫᱚᱞᱮ ᱧᱟᱢ ᱞᱮᱜ ᱠᱚ ᱛᱟᱦᱮᱸᱱ, ᱟᱫᱚ ᱚᱱᱠᱟ ᱢᱤᱫ ᱠᱮᱡᱤ ᱜᱟᱱ ᱟᱨᱠᱤ।
ᱟᱪᱪᱷᱟ᱾
ᱦᱳᱭ, ᱟᱫᱚ ᱚᱱᱠᱟ ᱜᱮ, ᱟᱫᱚ ᱥᱟᱵ ᱵᱟᱲᱟ ᱦᱩᱭᱱᱟ। ᱟᱫᱚ ᱼᱼ ᱛᱩᱯᱳ ᱵᱟᱲᱟᱭ ᱱᱟᱞᱮ, ᱥᱟᱵ ᱵᱟᱲᱟᱭ ᱱᱟᱞᱮ। ᱩᱱᱠᱩ ᱤᱭᱟᱹ ᱦᱟᱹᱠᱩ ᱠᱚᱼᱫᱚ ᱯᱮ ᱼᱼ ᱚᱱᱛᱮ ᱫᱚ-ᱠᱚ ᱢᱮᱱᱟ-ᱜ ᱠᱚᱣᱟ ᱥᱮ ᱵᱟᱝ? ᱩᱱᱠᱩ ᱡᱟᱦᱟᱸᱭ ᱼᱼ ᱮᱸᱻ ᱩᱱᱠᱩ ᱡᱟᱦᱟᱸ ᱠᱚ ᱞᱟᱹᱭ ᱠᱚᱣᱟ᱾ ᱤᱭᱟᱹ ᱵᱩᱸᱵᱩᱡ ᱦᱟᱹᱠᱩ।
ᱦᱮᱸ ᱟᱞᱮ ᱥᱮᱫ ᱫᱚ, ᱱᱤᱛᱚᱜ ᱫᱚ ᱦᱟᱸᱜ ᱡᱟᱹᱥᱛᱤ ᱠᱟᱭ ᱛᱮᱫᱚ, ᱱᱚᱣᱟ ᱟᱞᱮ ᱥᱩᱨ ᱥᱩᱯᱩᱨ ᱠᱚᱨᱮ ᱫᱚ ᱼᱼ ᱡᱟᱦᱟᱸ ᱵᱟᱹᱫᱽ ᱠᱚᱨᱮ ᱫᱚ, ᱱᱤᱛᱚᱜ ᱫᱚ ᱡᱟᱹᱥᱛᱤ ᱫᱚ ᱱᱚᱝᱠᱟ ᱜᱟᱹᱲᱟᱹᱭ ᱼᱼ ᱟᱨ ᱵᱩᱸᱵᱩᱡ ᱦᱟᱹᱠᱩ ᱠᱚᱜᱮ ᱦᱟᱸᱜ, ᱥᱟᱶᱛᱮ ᱩᱱᱠᱩ ᱠᱟᱹᱴᱤᱡ ᱠᱷᱚᱱ ᱰᱟᱹᱴᱠᱟᱹ ᱯᱩᱴᱷᱤ ᱰᱟᱴᱠᱟᱹ ᱯᱩᱴᱷᱤ ᱠᱚᱼᱠᱚ ᱢᱮᱛᱟ ᱠᱚᱣᱟ᱾ ᱩᱱᱠᱩ ᱠᱚᱼᱠᱚ ᱧᱟᱢᱚᱜ ᱜᱮ ᱜᱮᱭᱟ᱾ ᱟᱨ ᱵᱟᱹᱫᱽ ᱠᱚᱨᱮ ᱫᱚ ᱩᱱᱠᱩ ᱦᱟᱹᱠᱩ ᱜᱮ, ᱟᱞᱮ ᱥᱮᱫ ᱫᱚ ᱟᱨ ᱚᱱᱠᱟ ᱡᱟᱦᱟᱸ ᱫᱟᱢ ᱵᱟᱹᱫᱽ ᱠᱚ ᱛᱟᱦᱮᱱᱟ ᱚᱱᱟ ᱠᱚᱨᱮ ᱫᱚ, ᱩᱱᱠᱩ ᱠᱩᱪᱞᱟᱹ ᱵᱤᱱ ᱟᱸᱡᱚᱢ ᱠᱟᱜ ᱠᱚᱣᱟ ᱾ ᱥᱮ ᱵᱟᱝ ᱠᱩᱪᱞᱟᱹ ᱠᱚᱼᱠᱚ ᱛᱟᱦᱮᱱ ᱜᱮᱭᱟ ᱠᱚ। ᱟᱨ ᱼᱼ ᱢᱟᱨᱟᱝ ᱦᱟᱹᱠᱩ ᱠᱚᱼᱫᱚ ᱟᱞᱮ ᱥᱩᱨ ᱠᱚᱨᱮ ᱫᱚ ᱱᱚᱝᱠᱟ ᱜᱟᱰᱟ ᱠᱚᱨᱮ ᱩᱱᱟᱹᱜ ᱢᱟᱨᱟᱝ ᱦᱟᱹᱠᱩ ᱫᱚ ᱵᱟᱝ ᱼᱼ ᱠᱚ ᱧᱟᱢᱚᱜ ᱜᱮᱭᱟ। ᱟᱫᱚ ᱱᱟᱹᱭ ᱥᱮᱫ ᱜᱮ ᱥᱟᱵ ᱠᱚ ᱪᱟᱞᱟᱜ ᱜᱮᱭᱟ। ᱱᱤᱛᱚᱜ ᱫᱚ ᱫᱟᱜ ᱠᱚ ᱯᱮᱨᱮᱡ ᱠᱟᱱᱟ ᱛᱚ, ᱟᱫᱚ ᱼᱼ ᱥᱟᱱᱟᱢ ᱦᱚᱲ, ᱱᱚᱝᱠᱟ ᱪᱟᱞᱟᱜ ᱜᱮᱭ-ᱟ ᱠᱚ ᱾ ᱱᱟᱹᱭ ᱦᱟᱹᱠᱩ ᱥᱟᱵ।
ᱟᱪᱪᱷᱟ ᱟᱪᱪᱷᱟ ᱟᱫᱚ ᱱᱟᱹᱭ ᱫᱚ ᱢᱮᱱᱟᱜ ᱛᱟᱯᱮᱭᱟ ᱛᱟᱦᱟᱞᱮ?
ᱦᱮᱸ ᱱᱩᱭ ᱫᱚ, ᱩᱱᱟᱹᱜ ᱥᱩᱨ ᱨᱮᱫᱚ ᱵᱟᱹᱱᱩᱜ ᱠᱟᱫᱟ ᱾ᱠᱟᱹᱴᱤᱡ ᱥᱟᱜᱤᱧ ᱧᱚᱜ ᱨᱮ ᱢᱮᱱᱟᱜ ᱠᱟᱫᱟ᱾ ᱢᱟᱱᱮ ᱡᱟᱦᱟᱸ ᱫᱚ ᱟᱸᱡᱚᱢ ᱟᱠᱟᱫ ᱜᱮᱭᱟᱵᱤᱱ ᱯᱟᱥᱮᱡ? ᱥᱩᱵᱚᱨᱱᱚᱨᱮᱠᱷᱟ ᱱᱟᱹᱭ ᱚᱸᱰᱮᱜᱮ ᱠᱚ ᱚᱸᱰᱮ ᱜᱮᱠᱚ ᱪᱟᱞᱟᱣ ᱵᱟᱲᱟᱜ ᱜᱮᱭᱟ᱾ ᱥᱟᱱᱟᱢ ᱦᱚᱲᱟᱜ ᱫᱚ ᱡᱚᱴᱟᱣ ᱠᱟᱛᱮ ᱠᱚ ᱥᱮᱱᱚᱜ ᱜᱮᱭᱟ ᱛᱚ᱾
ᱦᱳᱭ, ᱦᱳᱭ, ᱟᱫᱚ ᱛᱟᱦᱚᱞᱮ ᱚᱸᱰᱮ ᱫᱚ, ᱢᱟᱱᱮ ᱥᱟᱵ ᱫᱚ ᱢᱟᱱᱮ ᱪᱮᱫ ᱛᱮᱠᱚ ᱥᱟᱵ ᱠᱚᱣᱟ᱾ ᱮᱢᱱᱤ ᱡᱟᱞ ᱛᱮ ᱥᱮ ᱮᱢᱱᱤ ᱤᱭᱟᱹ ᱡᱟᱞ ᱛᱮ ᱟᱨᱠᱤ ᱪᱟᱯᱟᱫ ᱡᱟᱞ ᱠᱚᱛᱮ?
ᱦᱮᱸ ᱚᱸᱰᱮ ᱫᱚ ᱚᱱᱟ ᱡᱟᱞ ᱜᱮᱠᱚ ᱤᱫᱤ ᱜᱮᱭᱟ ᱠᱚ, ᱪᱟᱯᱟᱫ ᱡᱟᱞ ᱠᱚᱛᱮ ᱜᱮᱠᱚ ᱥᱟᱵ ᱠᱚᱜᱮᱭ-ᱟ ᱾ ᱟᱫᱚ ᱟᱹᱰᱤ ᱜᱟᱱ ᱦᱚᱲ ᱠᱚ ᱥᱮᱱᱚᱜᱼᱟ ᱛᱚ᱾ ᱟᱨᱚ ᱚᱱᱟ ᱡᱟᱞᱮ ᱨᱮᱫᱚ, ᱢᱟᱱᱮ ᱟᱹᱰᱤ ᱜᱟᱱ ᱦᱚᱲᱜᱮ ᱞᱟᱜᱟᱜ ᱟᱢ ᱛᱚ ᱾ᱚᱱᱟ ᱠᱷᱟᱹᱛᱤᱨ ᱡᱟᱞ ᱤᱫᱤᱭᱟᱠᱚ, ᱵᱟᱨᱭᱟ ᱯᱮᱭᱟ ᱡᱟᱞ ᱠᱚ ᱤᱫᱤᱭᱟ ᱟᱨ ᱟᱹᱰᱤ ᱜᱟᱱ ᱦᱚᱲ ᱠᱚ ᱥᱮᱱᱚᱜ ᱜᱮᱭᱟ ᱢᱤᱫ ᱥᱟᱶᱛᱮ᱾ ᱟᱯᱮ ᱥᱮᱫ ᱫᱚ ᱚᱠᱟ ᱠᱚᱨᱮ ᱯᱮ ᱥᱟᱵ ᱠᱚᱜᱮᱭᱟ᱾ ᱚᱱᱠᱟ ᱥᱩᱨ ᱥᱩᱯᱩᱨ ᱠᱚᱨᱮ, ᱚᱱᱠᱟ ᱱᱟᱹᱭ ᱠᱚ ᱢᱮᱱᱟᱜ ᱟᱠᱟᱫ ᱛᱟᱯᱮᱭ-ᱟ ᱥᱮ ᱵᱟᱝ ᱜᱮ?
ᱟᱞᱮ ᱱᱚᱣᱟ ᱠᱚᱨᱮ ᱫᱚ ᱱᱟᱹᱭ ᱫᱚ ᱵᱟᱹᱱᱩᱜᱼᱟ, ᱟᱨᱠᱤ ᱱᱟᱹᱭ ᱫᱚ ᱵᱟᱹᱱᱩᱜᱼᱟ᱾ ᱠᱤᱱᱛᱩ ᱫᱚᱲᱚᱝ ᱢᱮᱱᱟᱜᱼᱟ᱾
ᱟᱪᱪᱷᱟ ᱟᱪᱪᱷᱟ᱾
ᱦᱳᱭ ᱟᱫᱚ ᱜᱟᱰᱟᱸ ᱠᱚᱨᱮ ᱜᱮᱞᱮ ᱥᱟᱵ ᱵᱟᱲᱟ᱾ ᱠᱚᱣᱟ ᱟᱫᱚ ᱱᱟᱹᱭ ᱫᱚ ᱡᱚᱛᱚ ᱡᱟᱭᱜᱟ ᱨᱮᱠᱤ ᱟᱫᱚ ᱥᱩᱨ ᱥᱩᱨ ᱜᱮᱠᱚ ᱛᱟᱦᱮᱱᱟ, ᱱᱟᱹᱭ ᱫᱚ ᱦᱟᱸᱜ ᱵᱟᱝ ᱧᱟᱢᱚᱜ ᱞᱟᱹᱜᱤᱫᱚᱜᱼᱟ ᱥᱮ᱾
ᱥᱟᱺᱜᱤᱧ ᱜᱮ ᱛᱟᱞᱮᱭᱟ ᱱᱟᱹᱭ ᱫᱚ᱾
ᱦᱩᱸᱻ ᱦᱩᱻᱸ᱾
ᱟᱫᱚ ᱚᱱᱟ ᱜᱮ ᱟᱹᱨᱠᱤ, ᱚᱱᱠᱟ ᱜᱮ ᱜᱟᱰᱟ ᱠᱚᱨᱮ ᱜᱮᱞᱮ ᱥᱟᱵ ᱵᱟᱲᱟ ᱠᱚᱣᱟ ᱦᱟᱹᱠᱩ ᱠᱚᱫᱚ᱾
ᱩᱸ ᱱᱟᱯᱟᱭ ᱠᱟᱛᱷᱟ ᱜᱮ᱾ ᱟᱨ ᱟᱯᱮᱥᱮᱫ ᱫᱚ ᱱᱮᱛᱟᱨ ᱫᱚ ᱱᱚᱝᱠᱟ ᱟᱯᱮ ᱫᱤᱥᱚᱢ ᱠᱚᱨᱮ ᱫᱚ ᱩᱫ ᱠᱚ ᱚᱢᱚᱱ ᱵᱟᱲᱟᱜ ᱠᱟᱱᱟ ᱥᱮ ᱵᱟᱝ? ᱱᱮᱛᱟᱨ ᱢᱟ ᱱᱚᱜᱼᱚᱭ ᱧᱮᱞᱚᱜ ᱠᱟᱱᱟ ᱟᱹᱛᱩ ᱫᱤᱥᱚᱢ ᱠᱚᱨᱮ ᱦᱚᱸ ᱟᱭᱢᱟ ᱩᱫ ᱠᱚᱜᱮ ᱚᱢᱚᱱᱚᱜ ᱠᱟᱱᱟ᱾ ᱚᱱᱟ ᱥᱟᱶᱛᱮ ᱵᱤᱨ, ᱵᱤᱨ ᱠᱚᱨᱮ ᱦᱚᱸ ᱟᱭᱢᱟ ᱩᱫ ᱠᱚᱜᱮ ᱚᱢᱚᱱᱚᱜ ᱠᱟᱱᱟ᱾ ᱟᱫᱚ ᱟᱯᱮ ᱫᱤᱥᱚᱢ ᱠᱚᱨᱮ ᱜᱮ ᱚᱱᱠᱟ ᱚᱢᱚᱱ ᱵᱟᱲᱟᱜ ᱠᱟᱱᱟ ᱥᱮ ᱵᱟᱝ ᱜᱮ?
ᱦᱮᱸ ᱚᱢᱚᱱ ᱫᱚ ᱚᱢᱚᱱᱚᱜ ᱠᱟᱱᱟ, ᱚᱱᱟ ᱵᱟᱲᱜᱮ ᱢᱟᱲᱜᱮ ᱠᱚᱨᱮ ᱡᱟᱦᱟᱸ ᱦᱩᱰᱤᱧ ᱦᱩᱰᱤᱧ ᱢᱟᱱᱮ ᱡᱟᱦᱟᱸ ᱵᱩᱱᱩᱢ ᱩᱫ ᱠᱚ ᱞᱟᱹᱭᱼᱟ, ᱚᱱᱟ ᱩᱫ ᱠᱚᱦᱚᱸ ᱦᱚᱞᱟ ᱜᱮᱞᱮ ᱦᱟᱞᱟᱝ ᱵᱟᱲᱟ ᱠᱮᱫᱟ᱾ ᱱᱚᱣᱟ ᱠᱚᱨᱮ ᱟᱨᱠᱤ ᱵᱟᱲᱜᱮ ᱠᱚᱨᱮ ᱟᱫᱚ ᱟᱨ ᱩᱸ ᱢᱟᱱᱮ ᱵᱤᱨ ᱠᱚᱨᱮᱱᱟᱜ ᱫᱚ ᱡᱟᱱᱤ ᱵᱤᱨ ᱠᱚᱨᱮ ᱫᱚ ᱯᱩᱴᱠᱟᱹ ᱫᱚᱠᱚ ᱪᱟᱵᱟᱭ ᱮᱱᱟ ᱟᱨ ᱛᱟᱣ ᱩᱫ ᱠᱚᱜᱮ ᱠᱚ ᱚᱢᱚᱱ ᱵᱟᱲᱟᱜ ᱠᱟᱱᱟ ᱢᱤᱫ ᱵᱟᱨᱭᱟ᱾
ᱟᱪᱪᱷᱟ, ᱛᱟᱦᱞᱮ ᱟᱯᱮ ᱥᱮᱫ ᱫᱚ ᱱᱚᱝᱠᱟ ᱵᱤᱨ ᱫᱤᱥᱚᱢ ᱠᱟᱱ ᱛᱟᱯᱮᱭᱟ ᱥᱮ ᱱᱚᱝᱠᱟ ᱰᱟᱹᱦᱤ ᱫᱤᱥᱚᱢ ᱥᱮ ᱚᱱᱠᱟ ᱵᱤᱞᱟᱹᱛ ᱫᱤᱥᱚᱢ ᱪᱮᱫ ᱫᱤᱥᱚᱢ ᱯᱮ ᱯᱟᱲᱟᱜ ᱠᱟᱱᱟ? ᱥᱮ ᱵᱩᱨᱩ ᱫᱤᱥᱚᱢ? ᱟᱪᱪᱷᱟ᱾ ᱟᱨ ᱟᱯᱮ ᱥᱩᱨ ᱥᱩᱯᱩᱨ ᱠᱚᱨᱮ ᱫᱚ ᱚᱱᱠᱟ ᱤᱭᱟᱹᱭ ᱵᱩᱨᱩ ᱠᱚᱫᱚ ᱵᱟᱹᱱᱩᱜ ᱟᱠᱟᱫᱟ?
ᱵᱟᱝ, ᱵᱟᱝ, ᱟᱞᱮ ᱱᱚᱣᱟ ᱠᱚᱨᱮ ᱫᱚ ᱵᱩᱨᱩ ᱫᱚ ᱵᱟᱹᱱᱩᱜᱼᱟ᱾ ᱟᱯᱮ ᱚᱱᱛᱮ ᱫᱚ ᱪᱮᱫ ᱪᱤᱞ ᱪᱮᱫ ᱫᱤᱥᱚᱢ ᱠᱟᱱ ᱛᱟᱯᱮᱭᱟ?
ᱟᱞᱮ ᱦᱚᱸ ᱱᱟᱜ ᱱᱚᱝᱠᱟ ᱵᱤᱨ ᱫᱤᱥᱚᱢ ᱫᱚ ᱟᱞᱮ ᱫᱚ ᱵᱟᱝ ᱠᱟᱱᱟ ᱞᱮ, ᱟᱞᱮ ᱫᱚ ᱚᱠᱟ ᱵᱤᱞᱟᱹᱛ ᱫᱤᱥᱚᱢ ᱜᱮᱞᱮ ᱯᱟᱲᱟᱜ ᱜᱮᱭᱟ, ᱟᱞᱮ ᱥᱮᱫ ᱫᱚ ᱡᱟᱹᱥᱛᱤ ᱵᱟᱹᱫᱽ ᱵᱟᱹᱭᱦᱟᱹᱲ ᱠᱚᱜᱮ ᱢᱮᱱᱟᱜ ᱠᱟᱫᱟ᱾ ᱵᱤᱨ ᱠᱚᱨᱮ ᱥᱩᱨ ᱥᱩᱯᱩᱨ ᱠᱚᱨᱮ ᱵᱟᱹᱱᱩᱜ ᱠᱟᱫᱟ᱾ ᱟᱹᱰᱤ ᱥᱟᱺᱜᱤᱧ ᱥᱟᱺᱜᱤᱧ ᱪᱟᱞᱟ ᱦᱩᱭᱩᱜᱼᱟ, ᱟᱹᱰᱤ ᱥᱟᱺᱜᱤᱧ ᱨᱮ ᱢᱮᱱᱟᱜ ᱟᱠᱟᱫᱼᱟ ᱵᱤᱨ ᱠᱚᱫᱚ᱾ ᱛᱟᱨᱯᱚᱨᱮ ᱫᱚ ᱵᱤᱞᱟᱹᱛ ᱫᱤᱥᱚᱢ ᱜᱮᱞᱮ ᱯᱟᱲᱟᱜᱼᱟ᱾
ᱚ ᱟᱪᱪᱷᱟ, ᱟᱪᱪᱷᱟ᱾
ᱦᱩᱸ᱾
ᱦᱳᱭ ᱟᱫᱚ, ᱚᱱᱛᱮ ᱫᱚ ᱛᱟᱦᱞᱮ ᱦᱮ ᱵᱤᱞᱟᱹᱛ ᱫᱤᱥᱚᱢ ᱨᱮᱫᱚ ᱪᱮᱫ ᱮᱢᱱᱤ ᱢᱟᱱᱮ ᱛᱟᱨᱻᱱᱤ ᱫᱤᱱ ᱠᱚᱨᱮ ᱫᱚ ᱪᱮᱫ ᱠᱚᱯᱮ ᱪᱟᱥ ᱵᱟᱲᱟᱭᱟ? ᱢᱟᱱᱮ ᱥᱚᱵᱽᱡᱤ ᱠᱚ ᱟᱹᱨᱠᱤ ᱦᱩᱲᱩ ᱵᱟᱫᱽ ᱛᱮ?
ᱚ ᱦᱩᱲᱩ ᱵᱟᱫ ᱛᱮ ᱟᱞᱮ ᱥᱮᱫ ᱫᱚ ᱵᱟᱹᱫᱽ ᱵᱟᱹᱫᱽ ᱵᱟᱹᱭᱟᱹᱲ ᱠᱚᱨᱮ ᱫᱚ ᱟᱞᱮ ᱫᱚ ᱚᱱᱠᱟ ᱦᱩᱲᱩ ᱜᱮᱞᱮ ᱪᱟᱥ ᱜᱮᱭᱟ ᱟᱨ ᱱᱚᱝᱠᱟ ᱥᱚᱵᱽᱡᱤ ᱠᱚᱫᱚ ᱚᱲᱟᱜ ᱥᱩᱨ ᱥᱩᱯᱩᱨ, ᱡᱟᱦᱟᱸ ᱵᱟᱲᱜᱮ ᱠᱚ ᱛᱟᱦᱮᱱᱟ᱾ ᱚᱱᱟ ᱠᱚᱨᱮ ᱥᱚᱵᱽᱡᱤ ᱠᱚᱞᱮ ᱪᱟᱥ ᱜᱮᱭᱟ, ᱱᱮᱛᱟᱨ ᱫᱤᱱ ᱫᱚ ᱠᱚᱢ ᱧᱚᱜ ᱡᱮᱢᱚᱱ ᱚᱲᱟᱜ ᱨᱮ ᱡᱚᱢ ᱦᱳᱜ ᱢᱟ ᱩᱛᱩ ᱢᱚᱛᱚ ᱜᱮ ᱚᱱᱠᱟ᱾ ᱵᱟᱭᱨᱮ ᱟᱹᱠᱷᱨᱤᱧ ᱚᱱᱟ ᱚᱱᱠᱟ ᱚᱱᱠᱟ ᱦᱤᱥᱟᱹᱵ ᱫᱚ ᱵᱟᱝ ᱜᱮ᱾ ᱦᱩᱸ ᱟᱨ ᱟᱯᱮ? ᱟᱯᱮ ᱫᱚ ᱚᱠᱟ ᱞᱮᱠᱟ ᱦᱩᱲᱩ ᱥᱩᱢᱩᱝ ᱜᱮᱯᱮ ᱪᱟᱥ ᱜᱮᱭᱟ ᱥᱮ ᱱᱚᱝ ᱚᱱᱠᱟ ᱚᱱᱟ ᱥᱟᱶ ᱥᱟᱶᱛᱮ ᱚᱱᱠᱟ ᱥᱚᱵᱽᱡᱤ ᱠᱚᱦᱚᱸ ᱯᱮ ᱪᱟᱥᱟ ᱥᱮ ᱮᱴᱟᱜ ᱡᱤᱱᱤᱥ ᱠᱚ ᱟᱨᱦᱚᱸ
ᱦᱮᱸ ᱥᱚᱵᱽᱡᱤ ᱠᱚᱦᱚᱸ ᱞᱮ ᱪᱟᱥ ᱜᱮᱭᱟ, ᱱᱤᱭᱟᱹ ᱜᱷᱟᱹᱲᱤᱡ ᱦᱚᱸ ᱤᱭᱟᱹ ᱵᱟᱲᱜᱮ ᱠᱚ ᱢᱮᱱᱟᱜᱼᱟ, ᱚᱱᱠᱟᱱᱟᱜ ᱢᱟᱱᱮ ᱜᱷᱩᱴᱩ ᱵᱟᱲᱜᱮ ᱟᱨᱠᱤ, ᱵᱟᱲᱜᱮ ᱢᱟᱱᱮ ᱚᱲᱟᱜ ᱥᱩᱨ ᱨᱮ ᱟᱨᱠᱤ ᱦᱳᱭ ᱚᱱᱟ ᱟᱫᱚ ᱚᱱᱮ ᱠᱩᱫᱽᱨᱤ ᱠᱚ ᱢᱮᱱᱟᱜ ᱛᱟᱞᱮᱭᱟ ᱠᱩᱸᱫᱽᱨᱤ ᱯᱷᱟᱹ ᱢᱮᱱᱟᱜᱼᱟ ᱛᱟᱨᱯᱚᱨᱮ ᱡᱷᱤᱸᱜᱟᱹ ᱢᱮᱱᱟᱜᱼᱟ᱾ ᱛᱟᱯᱚᱨᱮ ᱦᱚᱛᱚᱫ ᱠᱷᱟᱰᱟ ᱢᱮᱱᱟᱜᱼᱟ᱾
ᱟᱪᱪᱷᱟ᱾
ᱦᱮᱸ ᱵᱟᱹᱨᱵᱩᱴᱤ ᱠᱚ ᱢᱮᱱᱟᱜᱼᱟ᱾ ᱢᱟᱱᱮ ᱡᱚᱛᱚ ᱨᱚᱠᱚᱢ ᱥᱚᱵᱡᱤ ᱜᱮ ᱢᱮᱱᱟᱜᱼᱟ ᱟᱨᱠᱤ᱾ ᱡᱚᱢ ᱞᱮᱠᱟ ᱦᱚᱸ, ᱟᱠᱷᱨᱤᱧ ᱞᱮᱠ ᱦᱚᱸ ᱦᱩᱭᱩᱜ ᱠᱟᱱᱟ ᱟᱠᱷᱨᱤᱧ ᱦᱚᱸ ᱟᱠᱷᱨᱤᱧ ᱵᱟᱲᱟ ᱦᱩᱭᱩᱜ ᱠᱟᱱᱟ ᱟᱨ ᱡᱚᱢ ᱦᱚᱸ ᱡᱚᱢ ᱦᱩᱭᱩᱜ ᱠᱟᱱᱟ᱾
ᱟᱪᱪᱷᱟ ᱟᱨ ᱱᱚᱝᱠᱟ ᱟᱯᱮ ᱥᱮᱫ ᱫᱚ ᱱᱚᱝᱠᱟ ᱦᱩᱲᱩ ᱠᱚᱫᱚ᱾ ᱢᱟᱱᱮ ᱥᱮᱨᱢᱟ ᱨᱮᱫᱚ ᱢᱤᱫ ᱫᱷᱟᱣ ᱜᱮᱯᱮ ᱪᱟᱥ ᱜᱮᱭᱟ ᱥᱮ ᱵᱟᱨ ᱫᱷᱟᱣ ᱯᱮ ᱪᱟᱥᱟ?
ᱟᱞᱮᱥᱮᱫ ᱦᱩᱲᱩ ᱠᱚᱫᱚ ᱦᱟᱸᱜ ᱢᱤᱫ ᱫᱷᱟᱣ ᱫᱚ ᱵᱟᱝ ᱵᱟᱨ ᱫᱷᱟᱣ ᱜᱮᱞᱮ ᱪᱟᱥᱟ᱾
ᱚ ᱟᱪᱪᱷᱟ ᱫᱟᱜ ᱠᱚᱨᱮᱱᱟᱜ ᱫᱚ ᱥᱩᱵᱤᱫᱟ ᱢᱮᱱᱟᱜ ᱜᱮᱛᱟᱯᱮᱭᱟ ᱟᱯᱮ ᱫᱤᱥᱚᱢ ᱥᱮᱫ ᱫᱚ᱾
ᱦᱮᱸ ᱚᱱᱮᱠᱟ ᱢᱟᱨᱥᱟᱞ ᱠᱚ ᱢᱮᱱᱟᱜᱼᱟ ᱟᱨᱠᱤ ᱵᱟᱹᱫᱽ ᱠᱚᱨᱮ᱾
ᱟᱪᱪᱷᱟ᱾
ᱦᱳᱭ᱾ ᱟᱨ ᱛᱩᱲᱤ ᱠᱚᱞᱮ ᱨᱚᱦᱚᱭ ᱵᱟᱲᱟᱭᱟ ᱮᱢ ᱦᱩᱲᱩ ᱢᱟᱛᱚ ᱨᱚᱦᱚᱭ ᱦᱩᱭᱩᱜ ᱠᱟᱱᱟ ᱜᱮᱭᱟᱹ ᱤᱭᱟᱹ ᱥᱚᱢᱚᱭ ᱟᱨᱠᱤ ᱥᱤᱛᱩᱝ ᱫᱤᱱ᱾
ᱛᱩᱲᱤ ᱠᱚᱦᱚᱸ ᱞᱮ ᱨᱚᱦᱚᱭ ᱵᱟᱲᱟᱭᱟ, ᱛᱩᱲᱤ ᱛᱟᱯᱚᱨᱮ ᱚᱱᱮ ᱠᱷᱩᱨᱢᱩᱡᱽ᱾
ᱟᱪᱪᱷᱟ᱾
ᱠᱚᱨᱚᱞᱟ, ᱠᱚᱨᱚᱞᱟ ᱵᱤᱱ ᱟᱸᱡᱚᱢ ᱵᱟᱲᱟᱜ
ᱦᱮᱸ ᱦᱮᱸ ᱟᱸᱡᱚᱢ ᱵᱟᱲᱟᱣ ᱟᱠᱟᱫᱟᱞᱤᱧ
ᱚᱱᱟ ᱠᱚ ᱡᱟᱹᱥᱛᱤ ᱜᱮᱞᱮ ᱨᱚᱦᱚᱭᱟ ᱱᱚᱛᱮ ᱫᱚ᱾
ᱟᱫᱚ ᱚᱱᱟ ᱠᱚᱫᱚ ᱢᱟᱱᱮ ᱱᱝᱠᱟ ᱟᱠᱷᱨᱤᱧ ᱜᱮᱭᱟᱯᱮ ᱥᱮ ᱵᱟᱡᱟᱨ ᱨᱮᱛᱮ ᱟᱠᱷᱨᱤᱧ ᱯᱮ ᱤᱫᱤᱭᱟ ᱥᱮ ᱱᱚᱝᱠᱟ ᱯᱟᱹᱭᱠᱟᱹᱨᱤ ᱯᱮ ᱮᱢᱟ ᱠᱚᱜᱮᱭᱟ ᱟᱯᱮ᱾ ᱩᱱᱟᱹᱜ ᱜᱟᱱ ᱯᱮ ᱨᱚᱦᱚᱭ ᱫᱚ᱾
ᱦᱮᱸ ᱯᱟᱹᱭᱠᱟᱹᱨᱤ ᱜᱮ ᱟᱫᱚ ᱱᱚᱜ ᱚᱱᱟ ᱡᱟᱦᱟᱸᱱ ᱥᱤᱡᱤᱱ ᱨᱮ ᱨᱚᱦᱚᱭ ᱦᱩᱭᱩᱜᱼᱟ ᱥᱤᱛᱩᱝ ᱥᱤᱡᱤᱱ ᱨᱮ᱾ ᱟᱫᱚ ᱩᱱᱫᱚ ᱢᱟᱱᱮ ᱯᱟᱹᱭᱠᱟᱹᱨ ᱠᱚ ᱦᱤᱡᱩᱜ ᱟᱞᱮ ᱱᱚᱰᱮ ᱜᱮᱠᱚ ᱦᱤᱡᱩᱜᱼᱟ᱾ ᱡᱟᱦᱟᱸ ᱟᱛᱳ ᱥᱩᱨ ᱨᱮᱠᱚ ᱫᱩᱲᱩᱵᱼᱟ ᱟᱨᱠᱤ ᱟᱫᱚ ᱠᱚ ᱞᱳ ᱢᱟᱱᱮ ᱡᱷᱚᱛᱚ ᱡᱟᱦᱟᱸ ᱛᱤᱱᱟᱹᱜ ᱠᱚ ᱨᱚᱦᱚᱭ ᱟᱠᱟᱫᱟ ᱠᱚ ᱯᱨᱚᱛᱮᱠ ᱫᱤᱱ ᱠᱚ ᱜᱚᱫᱟ ᱛᱚ᱾
ᱦᱳᱭ᱾
ᱟᱫᱚ ᱦᱮᱸ ᱟᱫᱚ ᱠᱟᱸᱴᱟ ᱠᱟᱛᱮᱜ ᱠᱚ ᱤᱫᱤᱭᱟ ᱡᱟᱦᱟᱸ ᱛᱤᱱᱟᱹᱜ ᱜᱮ ᱦᱩᱭᱩᱜᱼᱟ ᱟᱫᱚ ᱚᱱᱟ ᱨᱮᱱᱟᱜ ᱯᱩᱭᱥᱟᱹ᱾
ᱯᱩᱭᱥᱟᱹ ᱠᱚ ᱤᱫᱤᱭᱟ, ᱚᱱᱮ ᱮᱢᱟᱢ ᱛᱮᱠᱚ ᱦᱟᱛᱟᱣ ᱛᱟᱢᱟ᱾
ᱟᱪᱪᱷᱟ᱾
ᱦᱚᱸ᱾ ᱟᱫᱚ ᱟᱯᱮ ᱥᱮᱫ ᱫᱚ ᱛᱟᱦᱚᱞᱮ ᱠᱚᱨᱚᱞᱟ ᱠᱚᱫᱚ ᱪᱟᱥ ᱦᱩᱭᱩᱜ ᱜᱮᱭᱟ ᱥᱮ ᱵᱟᱝ?
ᱦᱮᱸ ᱠᱚᱨᱚᱞᱟ ᱠᱚᱫᱚ ᱪᱟᱥ ᱦᱩᱭᱩᱜ ᱜᱮᱭᱟ᱾ ᱟᱫᱚ ᱟᱞᱮ ᱥᱮᱫ ᱫᱚ ᱟᱱᱮ ᱡᱟᱹᱥᱛᱤ ᱫᱚ ᱱᱮᱛᱟᱨ ᱫᱤᱱ ᱫᱚ ᱚᱲᱟᱜ ᱨᱮ ᱡᱚᱢ ᱢᱚᱛᱚ ᱜᱮᱠᱚ ᱪᱟᱥ ᱜᱮᱭᱟ ᱠᱚᱢ ᱠᱚᱢ ᱜᱮ ᱡᱷᱚᱛᱚ ᱦᱚᱲᱜᱮ ᱡᱟᱦᱟᱸ ᱚᱱᱮ ᱥᱤᱛᱩᱝ ᱥᱚᱢᱚᱭ ᱡᱟᱦᱟᱸ ᱵᱟᱹᱫᱽ ᱠᱚ ᱯᱷᱟᱸᱠᱟ ᱞᱮᱱᱠᱷᱟᱱ ᱟᱨ ᱵᱟᱠᱷᱟᱱ ᱚᱱᱮ ᱨᱟᱵᱟᱝ ᱥᱚᱢᱚᱭ ᱡᱟᱹᱥᱛᱤ ᱠᱟᱭᱛᱮ ᱟᱞᱮ ᱥᱮᱫ ᱫᱚ ᱠᱚᱨᱚᱞᱟ ᱠᱚᱫᱚ ᱠᱚ ᱪᱟᱥᱟ ᱟᱨ ᱮᱴᱟᱜ ᱥᱚᱵᱡᱤ ᱠᱚᱦᱚᱸ᱾ ᱟᱹᱰᱤ ᱟᱭᱢᱟ ᱞᱮᱠᱟᱱ ᱥᱚᱵᱽᱡᱤ ᱠᱚ ᱪᱟᱥᱟ ᱨᱟᱵᱟᱝ ᱫᱤᱱ ᱾ᱩᱱ ᱥᱚᱢᱚᱭ ᱫᱚᱼᱼ ᱵᱟᱹᱫᱽ ᱠᱚ ᱯᱷᱟᱸᱠᱟ ᱜᱮ ᱛᱟᱦᱮᱱᱟ᱾ ᱟᱨ ᱪᱟᱥ ᱠᱚᱦᱚᱸ ᱵᱷᱟᱹᱜᱮ ᱦᱳᱭᱳᱜ ᱜᱮᱭᱟ᱾ ᱫᱟᱜ ᱠᱚ ᱨᱮᱱᱟᱜ ᱦᱚᱸ ᱱᱤᱛᱚᱜ ᱚᱵᱷᱟᱵᱽ ᱵᱟᱹᱱᱩᱜ ᱜᱮ ᱛᱟᱞᱮᱭᱟ ᱛᱚ᱾ ᱩᱱ ᱥᱚᱢᱚᱭ ᱜᱮ ᱧᱮᱞ ᱧᱟᱢᱚᱜᱼᱟ ᱡᱮ, ᱱᱚᱝᱠᱟ ᱪᱟᱥ ᱠᱟᱛᱮᱼᱼ ᱛᱮ᱾ ᱵᱟᱡᱟᱨ ᱟᱠᱷᱨᱤᱧ ᱠᱚᱠᱚ ᱤᱫᱤᱭ ᱜᱮᱭᱟ ᱩᱱ ᱥᱚᱢᱚᱭ ᱜᱮ, ᱵᱟᱠᱷᱟᱱ ᱱᱤᱝᱠᱟᱹᱱ ᱥᱚᱢᱚᱭ ᱫᱚ ᱵᱟᱝ ᱜᱮ᱾
ᱦᱳᱭ, ᱦᱳᱭ ᱟᱞᱮ ᱥᱮᱫ ᱦᱚᱸ ᱚᱱᱠᱟᱜ ᱜᱮ᱾ ᱟᱫᱚ ᱟᱞᱮ ᱥᱮᱫ ᱫᱚ, ᱦᱩᱸ᱾
ᱟᱨ ᱞᱟᱹᱭ ᱫᱟᱹᱞᱤᱧᱼᱼ ᱱᱮᱛᱟᱨ ᱫᱤᱱ ᱫᱚ ᱟᱯᱮ ᱥᱮᱫ ᱫᱚ ᱱᱚᱝᱠᱟ ᱪᱮᱫ ᱯᱟᱛᱟ ᱠᱚ ᱦᱩᱭᱩᱜ ᱜᱮᱭᱟ? ᱧᱮᱞ ᱡᱚᱝ ᱞᱮᱠᱟᱱᱟᱜ ᱫᱚ ᱱᱮᱛᱟᱨ ᱫᱤᱱ᱾
ᱱᱮᱛᱟᱨ ᱫᱤᱱ ᱫᱚ ᱯᱟᱛᱟ ᱫᱚ ᱱᱚᱣᱟ ᱠᱚᱨᱮ ᱫᱚ ᱦᱟᱸᱜᱼᱼ ᱚᱱᱠᱟ ᱯᱟᱛᱟ ᱠᱚᱫᱚ ᱵᱟᱝ ᱦᱳᱭᱳᱜ ᱠᱟᱱᱟ᱾ ᱡᱟ ᱦᱳᱭᱱᱟ ᱵᱩᱨᱩ ᱵᱚᱸᱜᱟ ᱠᱚ ᱞᱮᱼᱼ ᱪᱟᱞᱟᱣ ᱵᱟᱲᱟ ᱱᱟ᱾ ᱧᱮᱧᱮᱞ ᱚᱱᱟ ᱠᱚᱜᱮ ᱟᱨ, ᱱᱮᱛᱟᱨ ᱫᱚ ᱵᱟᱝ ᱦᱟᱱᱮ ᱤᱭᱟᱹ ᱥᱮᱫ ᱦᱳᱭᱳᱜᱼᱟ᱾ ᱦᱟᱱᱮᱼᱼ ᱫᱩᱨᱜᱟᱹ ᱯᱩᱡᱟᱹ ᱛᱚᱠᱷᱚᱱ ᱦᱩᱭᱩᱜᱼᱟ ᱩᱱ ᱥᱩᱢᱚᱭ ᱟᱹᱰᱤ ᱨᱚᱠᱚᱢ ᱦᱩᱭᱩᱜᱼᱟ ᱾ ᱛᱟᱯᱚᱨ ᱥᱚᱦᱨᱟᱭ ᱥᱳᱢᱚᱭ ᱦᱚᱸ ᱦᱩᱭᱩᱜᱼᱟ, ᱟᱹᱰᱤ ᱨᱚᱠᱚᱢ᱾
ᱟᱪᱪᱷᱟ᱾
ᱦᱳᱭ, ᱱᱮᱛᱟᱨ ᱫᱚᱼᱼ ᱦᱮᱸ ᱯᱟᱛᱟ ᱫᱚ ᱪᱟᱵᱟᱭ ᱮᱱᱟ ᱱᱮᱛᱟᱨ ᱫᱚ ᱚᱱᱮ ᱯᱷᱩᱴᱵᱚᱞ ᱴᱩᱴᱵᱚᱞ ᱜᱮ ᱦᱩᱭᱩᱜ ᱠᱟᱱᱟ ᱟᱨᱠᱤ᱾
ᱦᱳᱭ᱾
ᱠᱷᱮᱞ ᱠᱚ, ᱦᱩᱸ᱾
ᱦᱳᱭ, ᱦᱳᱭ᱾ ᱟᱞᱮ ᱫᱤᱥᱚᱢ ᱦᱚᱸ ᱱᱮᱛᱟᱨ ᱫᱤᱱ ᱫᱚ ᱯᱟᱛᱟ ᱠᱚᱫᱚ ᱵᱟᱝ ᱦᱳᱭᱳᱜ ᱜᱮᱭᱟ᱾ ᱟᱨ ᱡᱟᱦᱟᱸ ᱱᱮᱛᱟᱨ ᱫᱤᱱ ᱫᱚ ᱵᱚᱞ ᱮᱱᱮᱡᱽ ᱠᱚᱜᱮ ᱦᱳᱭᱳᱜ ᱠᱟᱱᱟ᱾ ᱪᱟᱹᱞᱩ ᱟᱠᱟᱱᱟ ᱟᱨ ᱡᱟᱦᱟᱸ ᱫᱩᱨᱜᱟᱹ ᱯᱩᱡᱟᱹ ᱥᱚᱢᱚᱭ ᱜᱮᱼᱼ ᱱᱚᱝᱠᱟ ᱢᱟᱨᱟᱝ, ᱢᱟᱨᱟᱝ ᱯᱟᱛᱟ ᱠᱚᱫᱚ ᱦᱩᱭᱩᱜᱼᱟ ᱾ ᱥᱟᱶᱛᱮ ᱱᱚᱝᱠᱟ ᱡᱟᱛᱨᱟ ᱠᱚᱦᱚᱸᱼᱼ ᱧᱤᱫᱟᱹ ᱡᱟᱛᱨᱟ ᱠᱚᱠᱚ ᱫᱚᱦᱚᱭ ᱜᱮᱭᱟ᱾ ᱵᱟᱠᱷᱟᱱ ᱱᱮᱛᱟᱨ ᱫᱤᱱ ᱫᱚ ᱚᱱᱠᱟ ᱫᱚ ᱪᱮᱫ᱾ ᱦᱚᱸ, ᱦᱳᱭᱳᱜ ᱜᱮᱭᱟ᱾
ᱦᱳᱭ ᱟᱫᱚ, ᱱᱮᱛᱟᱨ ᱫᱟᱜ ᱫᱤᱱ ᱠᱟᱱᱟ ᱛᱚ᱾ ᱱᱮᱛᱟᱨ ᱫᱤᱱ ᱫᱚ ᱦᱟᱸᱜ ᱠᱚᱨᱟᱣᱼᱼ ᱠᱚᱛᱮ ᱜᱮᱞᱮ ᱟᱹᱰᱤ ᱨᱚᱠᱚᱢ ᱢᱟᱱᱮ ᱥᱚᱢᱚᱥᱥᱟ᱾